ᱜᱚᱢᱠᱮ
ᱦᱮᱸ ᱡᱚᱦᱟᱨ ᱜᱮ ᱜᱚᱢᱠᱮ ᱞᱟᱹᱭ ᱵᱤᱱ
ᱞᱟᱹᱭᱮᱫᱼᱟᱹᱞᱤᱧ ᱛᱮᱦᱮᱧ ᱫᱚ ᱠᱟᱹᱡ ᱡᱚᱢ ᱧᱩ ᱵᱟᱨᱮ ᱛᱮᱞᱟᱝ ᱨᱚᱯᱚᱲ ᱞᱮᱱᱠᱷᱟᱱ ᱟᱹᱰᱤ ᱱᱟᱯᱟᱭ ᱠᱚᱜᱼᱟ
ᱴᱷᱤᱠ ᱜᱮᱭᱟ ᱞᱟᱹᱭ ᱛᱟᱵᱚᱱ ᱵᱤᱱ?
ᱟᱫᱚ ᱱᱮᱛᱟᱨ ᱠᱟᱨ ᱫᱤᱱ ᱨᱮᱞᱤᱧ ᱧᱮᱞᱮᱫᱼᱟ ᱱᱚᱣᱟ ᱡᱚᱢ ᱧᱩ ᱦᱚᱸ ᱠᱷᱩᱵ ᱩᱹᱰᱤ ᱜᱮ ᱢᱟᱨᱟᱝ ᱠᱟᱛᱷᱟ ᱠᱟᱱᱟ ᱟᱫᱚ ᱥᱮᱛᱟᱜ ᱵᱮᱲᱟ ᱪᱮᱫ ᱞᱮᱠᱟ ᱡᱚᱢ ᱧᱩ ᱞᱮᱠᱷᱟᱱ ᱫᱚ ᱱᱟᱯᱟᱭᱚᱜᱼᱟ ᱠᱟᱹᱡ ᱞᱟᱹᱭ ᱛᱟᱵᱚᱱ ᱵᱤᱱ ᱥᱮ?
ᱥᱮᱛᱟᱜ ᱵᱮᱲᱟ ᱟᱵᱚ ᱢᱟ ᱵᱤᱥᱤᱨ ᱵᱷᱟᱜ ᱥᱮᱛᱟᱜ ᱢᱟ ᱚᱱᱟ ᱵᱟᱥᱠᱮ ᱫᱟᱠᱟ ᱜᱮᱵᱚᱱ ᱡᱚᱢ ᱵᱟᱲᱟᱭᱟ᱾ ᱟᱸ ᱟᱲᱟᱜ ᱥᱟᱞᱟᱜ ᱟᱲᱟᱜ ᱩᱛᱩ ᱠᱚ ᱥᱟᱞᱟᱜ ᱵᱟᱝᱠᱷᱟᱱ ᱡᱟᱸᱦᱟᱱᱟᱜ ᱵᱷᱟᱡᱟ ᱩᱛᱩ ᱠᱚ ᱥᱟᱞᱟᱜ
ᱟᱫᱚ ᱵᱟᱥᱠᱮ ᱫᱟᱠᱟ ᱦᱚᱸ ᱥᱮᱛᱟᱜ ᱵᱮᱲᱟ ᱟᱵᱚ ᱥᱟᱱᱛᱟᱲ ᱦᱚᱲ ᱠᱚ ᱪᱟᱹᱥᱤᱵᱟᱹᱥᱤ ᱦᱚᱲ ᱞᱟᱹᱜᱤᱫ ᱫᱚ ᱟᱹᱰᱤᱜᱮ ᱱᱟᱯᱟᱭᱟ
ᱦᱳᱭ ᱦᱳᱭ, ᱟᱨ ᱥᱮᱛᱟᱜ ᱵᱮᱲᱟ ᱢᱟ ᱞᱚᱜᱚᱱ ᱞᱚᱜᱚᱱ ᱦᱟᱸᱜ ᱫᱟᱠᱟ ᱠᱚᱢᱟ ᱵᱟᱝ ᱤᱥᱤᱱᱚᱜ ᱜᱮᱭᱟ ᱥᱮ ᱟᱫᱚ ᱚᱱᱟ ᱵᱟᱥᱠᱮ ᱫᱟᱠᱟ ᱡᱚᱢ ᱠᱟᱛᱮᱫ ᱜᱮ ᱦᱟᱸᱜ ᱠᱟᱹᱢᱤ ᱠᱚᱢᱟ ᱪᱟᱞᱟᱣ ᱵᱟᱲᱟ ᱦᱩᱭᱩᱜᱼᱟ ᱡᱟᱹᱥᱛᱤ ᱢᱟ᱾
ᱦᱳᱭ ᱟᱫᱚ ᱵᱟᱥᱠᱮ ᱫᱟᱠᱟ ᱦᱚᱸ ᱠᱷᱩᱵ ᱠᱷᱟᱨᱟᱯ ᱡᱤᱱᱤᱥ ᱫᱚ ᱵᱟᱝ ᱠᱟᱱᱟ ᱠᱷᱩᱵ ᱵᱷᱟᱜᱤ ᱡᱤᱱᱤᱥ ᱜᱮ ᱠᱟᱱᱟ ᱟᱵᱚ ᱟᱹᱰᱤ ᱜᱟᱱ ᱦᱚᱲ ᱜᱮ ᱚᱱᱟ ᱵᱟᱠᱚ ᱠᱩᱥᱤᱭᱟᱜ ᱛᱟᱵᱚᱱᱟ ᱠᱤᱱᱛᱩ ᱵᱟᱥᱠᱮ ᱫᱟᱠᱟ ᱫᱚ ᱠᱷᱩᱵ ᱵᱷᱟᱜᱤ ᱡᱤᱱᱤᱥᱤᱧ ᱢᱚᱱᱮᱭᱟ ᱤᱧ
ᱵᱷᱟᱜᱤ ᱡᱤᱱᱤᱥ ᱠᱟᱱ ᱜᱮᱭᱟ ᱚᱱᱟ ᱵᱟᱥᱠᱮ ᱫᱟᱜ ᱨᱮᱫᱚ ᱟᱹᱰᱤᱜᱟᱱ ᱵᱷᱤᱴᱟᱢᱤᱱ ᱛᱟᱦᱮᱱᱟ
ᱟᱫᱚ ᱚᱠᱚᱭ ᱵᱟᱲᱟᱭᱟᱱ ᱦᱚᱲ ᱫᱚ ᱚᱱᱟ ᱫᱚ ᱴᱷᱤᱠ ᱜᱮᱠᱚ ᱡᱚᱢᱟ᱾ ᱵᱟᱝ ᱵᱟᱰᱟᱭᱟᱱ ᱦᱚᱲ ᱫᱚ ᱩᱱ ᱫᱚ ᱵᱟᱠᱚ ᱡᱚᱢᱟᱠᱚ ᱡᱟᱦᱟᱸ ᱫᱟᱠᱟ ᱦᱟᱸᱜ ᱪᱚᱸᱫᱟ ᱯᱚᱨᱮ ᱚᱱᱟ ᱡᱟᱦᱟᱸ ᱵᱷᱤᱴᱟᱢᱤᱱ ᱢᱤᱱᱟᱨᱮᱞᱥ ᱠᱚ ᱛᱟᱦᱮᱱ ᱠᱟᱱᱟ᱾ ᱚᱱᱟ ᱫᱚ ᱚᱱᱟ ᱫᱟᱜ ᱨᱮᱜᱮ ᱵᱤᱥᱤᱨ ᱵᱷᱟᱜᱽ ᱢᱟ ᱛᱟᱦᱮᱱᱟ ᱟᱫᱚ ᱫᱟᱜ ᱜᱮ ᱦᱟᱸᱜ ᱡᱩᱫᱤ ᱵᱚᱱ ᱜᱤᱰᱤᱭᱟ ᱚᱱᱟᱫᱚ ᱵᱮᱠᱟᱨᱚᱜᱼᱟ
ᱮᱠᱫᱚᱢ ᱴᱷᱤᱠ ᱠᱟᱛᱷᱟ ᱵᱤᱱ ᱞᱟᱹᱭ ᱠᱮᱫ ᱟ ᱱᱚᱣᱟ ᱵᱟᱥᱠᱮ ᱫᱟᱠᱟ ᱮᱛᱚ ᱜᱩᱱᱟᱜᱩᱱ ᱢᱮᱱᱟᱜᱼᱟ ᱟᱨ ᱟᱞᱚᱵᱤᱱ ᱞᱟᱹᱭ ᱠᱮᱫᱼᱟ ᱟᱫᱚ ᱵᱟᱥᱠᱮ ᱫᱟᱠᱟ ᱥᱟᱶ ᱥᱟᱶᱛᱮ ᱟᱹᱞᱤᱧ ᱟᱨ ᱢᱤᱫᱴᱮᱱ ᱠᱟᱛᱷᱟ ᱞᱤᱧ ᱩᱭᱦᱟᱹᱨ ᱠᱮᱜᱼᱟ ᱟᱵᱚ ᱱᱮᱛᱟᱨ ᱥᱩᱠᱨᱤ ᱡᱤᱞ ᱡᱚᱢ ᱠᱚ ᱦᱚᱸ ᱵᱟᱹᱭ ᱵᱟᱹᱭ ᱛᱮᱵᱚᱱ ᱵᱟᱹᱜᱤ ᱤᱫᱤᱭᱮᱫᱼᱟ ᱟᱨ ᱥᱩᱠᱨᱤ ᱡᱤᱞ ᱱᱮᱛᱟᱨ ᱪᱮᱫ ᱞᱮᱠᱟᱻ ᱡᱚᱢ ᱵᱟᱲᱟ ᱞᱮᱠᱷᱟᱱ ᱱᱟᱯᱟᱭᱚᱜ ᱜᱮᱭᱟ ᱥᱮ ᱵᱟᱝᱟ
ᱦᱮᱸ ᱥᱩᱠᱨᱤ ᱡᱤᱞ ᱢᱟ ᱟᱞᱮ ᱱᱚᱛᱮ ᱢᱟ ᱡᱚᱢ ᱵᱟᱲᱟᱭ ᱜᱮᱭᱟᱞᱮ᱾ ᱟᱨ ᱟᱯᱮ ᱚᱱᱛᱮ ᱫᱚ ᱪᱮᱫᱞᱮᱠᱟ ᱥᱩᱠᱨᱤ ᱡᱤᱞ ᱠᱚ ᱫᱟᱢ ᱱᱮᱛᱟᱨ ᱫᱚ
ᱥᱩᱠᱨᱤ ᱡᱤᱞ ᱱᱮᱛᱟᱨ ᱫᱟᱢ ᱟᱨ ᱟᱞᱚᱵᱤᱱ ᱞᱟᱹᱭᱟ ᱢᱟᱲᱟᱝ ᱫᱚ ᱟᱹᱰᱤ ᱠᱚᱢ ᱛᱟᱦᱮᱸ ᱠᱟᱱᱟ ᱱᱮᱛᱟᱨ ᱱᱚᱝᱠᱟ ᱥᱩᱠᱨᱤ ᱡᱤᱞ ᱦᱚᱸᱠᱚ ᱫᱟᱢ ᱟᱠᱟᱜ-ᱟ ᱟᱨ ᱟᱞᱚᱵᱤᱱ ᱞᱟᱹᱭ ᱠᱮᱜ-ᱟ᱾ ᱡᱚᱢ ᱦᱚᱞᱮ ᱦᱚᱨᱚᱵᱚᱨᱚ ᱜᱚᱫᱚᱜ ᱠᱟᱱᱟ ᱠᱤᱨᱤᱧ ᱠᱟᱛᱮ᱾
ᱟᱯᱮ ᱚᱱᱛᱮ ᱫᱚ ᱥᱩᱠᱨᱤ ᱡᱤᱞ ᱫᱚ ᱛᱤᱱᱟᱹᱝ ᱴᱟᱠᱟ ᱠᱤᱞᱳ ᱱᱮᱛᱟᱨ ᱫᱚ?
ᱱᱮᱛᱟᱨ ᱱᱚᱛᱮ ᱟᱞᱮ ᱱᱚᱛᱮ ᱜᱳᱴᱟ ᱥᱟᱲᱮ ᱛᱤᱱᱥᱚ ᱴᱟᱠᱟ᱾ ᱠᱚᱻᱩ ᱨᱟᱠᱟᱵ ᱜᱚᱫ ᱟᱠᱟᱫ-ᱟ
ᱦᱳᱭ ᱜᱳᱴᱟ ᱜᱮ ᱜᱚᱴᱟ ᱜᱮ ᱱᱮᱛᱟᱨ ᱫᱚ ᱫᱟᱢ ᱫᱚ ᱡᱟᱹᱥᱛᱤ ᱤᱫᱤ ᱜᱚᱫᱚᱜ ᱠᱟᱱᱟ᱾ ᱟᱞᱮ ᱱᱚᱛᱮ ᱦᱚᱸ ᱚᱱᱠᱟ ᱛᱤᱱᱥᱚ ᱥᱟᱲᱮ ᱛᱤᱱ ᱥᱚ᱾
ᱚᱠᱟ ᱥᱚᱢᱚᱭ ᱦᱟᱸᱜ ᱚᱠᱟᱞᱮᱠᱟ ᱚᱱᱟ ᱢᱟᱦᱟᱸ ᱵᱟᱝ ᱞᱟᱹᱭ ᱜᱟᱱᱚᱜ ᱠᱟᱱᱟ᱾
ᱦᱳᱭ
ᱟᱫᱚ ᱥᱚᱯᱛᱟᱦ ᱠᱚᱨᱮ ᱯᱮ ᱡᱚᱢ ᱵᱟᱲᱟᱭᱮᱜ-ᱟ ᱥᱮ ᱵᱟᱝᱟ?
ᱦᱚᱭ ᱥᱩᱠᱨᱤ ᱡᱤᱞ ᱞᱮ ᱡᱚᱢ ᱵᱟᱲᱟᱭᱮᱜ ᱜᱮᱭᱟ ᱱᱚᱸᱰᱮ ᱟᱞᱮᱫᱚ ᱵᱩᱫᱷᱵᱟᱨ ᱟᱞᱮ ᱱᱚᱸᱰᱮ ᱛᱟᱨᱟᱥᱤᱧ ᱦᱟᱴ ᱦᱩᱭᱩᱜᱼᱟ ᱟᱫᱚ ᱚᱸᱰᱮ ᱜᱮᱠᱚ ᱜᱚᱡ ᱵᱟᱲᱟ ᱠᱚᱜᱮᱭᱟ
ᱟᱫᱚ ᱚᱸᱰᱮ ᱠᱷᱚᱱᱟᱜ ᱜᱮᱞᱮ ᱠᱤᱨᱤᱧ ᱟᱹᱜᱩ ᱡᱚᱝ-ᱟ ᱟᱞᱮ ᱫᱚ᱾ ᱟᱨ ᱟᱯᱮ ᱚᱱᱛᱮ ᱫᱚ ᱪᱮᱫ ᱡᱤᱞ ᱠᱚᱠᱚ ᱟᱠᱷᱨᱤᱧ ᱵᱟᱲᱟᱭ ᱜᱮᱭᱟ ᱛᱟᱦᱚᱞᱮ?
ᱥᱩᱠᱨᱤ ᱡᱤᱞ ᱠᱚ ᱵᱚᱭᱞᱟᱨ ᱡᱤᱞ ᱠᱚ᱾ ᱟᱨ ᱠᱷᱟᱹᱥᱤ ᱡᱤᱞ ᱦᱚᱸ ᱢᱮᱱᱟᱜ ᱜᱮᱭᱟ᱾
ᱟᱵᱚ ᱥᱟᱱᱛᱟᱲ ᱦᱚᱲ ᱫᱚ ᱠᱷᱟᱹᱥᱤ ᱡᱤᱞ ᱠᱚᱫᱚ ᱠᱤᱨᱤᱧ ᱠᱟᱛᱮᱫ ᱫᱚ ᱵᱟᱵᱚ ᱡᱚᱢ ᱫᱟᱲᱮᱭᱟᱜᱼᱟ
ᱟᱯᱮ ᱚᱱᱛᱮ ᱫᱚ ᱵᱚᱭᱞᱟᱨ ᱫᱚ ᱪᱮᱫᱞᱮᱠᱟ ᱠᱚ ᱡᱚᱢ ᱵᱟᱲᱟᱭᱮᱫ ᱠᱚᱣᱟ ᱱᱮᱛᱟᱨ ᱢᱟ?
ᱵᱚᱭᱞᱟᱨ ᱫᱚᱠᱚ ᱡᱚᱢ ᱫᱚᱠᱚ ᱡᱚᱢᱮᱫ ᱠᱚ ᱜᱮᱭᱟ᱾ ᱚᱱᱠᱟ ᱦᱚᱸ ᱵᱟᱠᱚ ᱡᱚᱢᱮᱫ ᱠᱚᱣᱟ ᱚᱱᱠᱟ ᱦᱚᱸ ᱞᱟᱹᱭ ᱢᱚᱴᱟᱢᱩᱴᱤ ᱵᱷᱟᱜᱤ ᱜᱮᱠᱚ ᱡᱚᱢ ᱵᱟᱲᱟᱭᱟ ᱠᱚ ᱟᱞᱮᱦᱚᱸᱞᱮ ᱠᱤᱨᱤᱧ ᱟᱹᱜᱩ ᱵᱟᱲᱟᱭᱟ ᱢᱟᱡᱷᱮ ᱢᱚᱫᱽ ᱴᱷᱮ ᱟᱨ ᱵᱚᱭᱞᱟᱨ ᱡᱤᱞ ᱞᱤᱧ ᱧᱮᱞᱠᱮᱜ-ᱟ, ᱵᱚᱭᱞᱟᱨ ᱡᱤᱞ ᱡᱚᱢ ᱦᱚᱸ ᱮᱠᱫᱚᱢ ᱵᱟᱝ ᱵᱷᱟᱜᱮᱭᱟ᱾
ᱦᱳᱭ ᱦᱳᱭ, ᱴᱷᱤᱠ ᱜᱮᱵᱤᱱ ᱞᱟᱹᱭᱮᱜ-ᱟ ᱚᱱᱟ ᱫᱚ᱾
ᱵᱚᱭᱨᱟᱞ ᱵᱚᱭᱞᱟᱨ ᱩᱰᱤ ᱵᱟᱨ ᱯᱮ ᱢᱟᱥ ᱨᱮᱜᱮ ᱯᱮ ᱯᱩᱱ ᱠᱮᱡᱤ ᱠᱟᱛᱮ ᱠᱚ ᱩᱡᱩᱱᱚᱜ ᱠᱟᱱᱟ᱾ ᱦᱳᱭ ᱩᱱᱠᱩ ᱵᱚᱭᱞᱟᱨ ᱡᱚᱢ ᱠᱟᱛᱮᱜ ᱫᱚ ᱦᱚᱲᱢᱚ ᱠᱷᱟᱨᱟᱯ ᱪᱷᱟᱲᱟ ᱪᱮᱫ ᱦᱚᱸ ᱚᱱᱠᱟ ᱞᱟᱵᱷ ᱫᱚ ᱵᱟᱹᱱᱩᱜ-ᱟ᱾
ᱚ ᱱᱮᱛᱟᱨ ᱢᱟ ᱚᱱᱟ ᱩᱱᱠᱩ ᱦᱚᱸ ᱨᱟᱱ ᱥᱟᱨ ᱨᱟᱱ ᱠᱚ ᱮᱢᱟᱠᱚ ᱠᱟᱱᱟ ᱵᱷᱮᱠᱥᱤᱱ ᱠᱚ ᱮᱢᱟᱠᱚ ᱠᱟᱱᱟ ᱚᱱᱟ ᱛᱮᱜᱮ ᱢᱟ ᱟᱹᱰᱤ ᱞᱚᱜᱚᱱ ᱧᱚᱜ ᱠᱚ ᱦᱟᱨᱟᱜ ᱠᱟᱱᱟ᱾
ᱟᱨ ᱟᱞᱚᱵᱤᱱ ᱞᱟᱹᱭᱟ ᱚᱱᱟ ᱠᱷᱟᱹᱛᱤᱨ ᱜᱮᱛᱚ, ᱵᱚᱭᱞᱟᱨ ᱡᱤᱞ ᱢᱟᱞᱮᱻ ᱚᱲᱟᱜ ᱨᱮᱫᱚ ᱮᱠᱫᱚᱢ ᱡᱚᱛᱚ ᱦᱚᱲ ᱜᱮᱞᱤᱧ ᱢᱟᱱᱟ ᱠᱚᱣᱟ᱾ ᱡᱮ ᱵᱚᱭᱞᱟᱨ ᱡᱤᱞ ᱠᱚᱫᱚ ᱟᱞᱚᱯᱮ ᱡᱚᱢ ᱛᱟᱵᱚᱱᱟ
ᱦᱩᱸ
ᱟᱫᱚ ᱟᱹᱵᱤᱱᱟᱜ ᱚᱲᱟᱜ ᱨᱮ ᱫᱮᱥᱤ ᱢᱩᱨᱜᱤ ᱠᱚᱵᱤᱱ ᱫᱚᱦᱚ ᱣᱟᱠᱟᱫ ᱠᱚᱣᱟ ᱥᱮ ᱵᱟᱝ?
ᱦᱚᱸ ᱫᱤᱥᱤ ᱥᱤᱢ ᱠᱚᱦᱚᱸ ᱢᱮᱱᱟᱜ ᱠᱚᱣᱟ ᱟᱞᱮ ᱦᱚᱸ ᱢᱟᱡᱷᱮ ᱢᱟᱡᱷᱮ ᱫᱤᱥᱤ ᱥᱤᱢᱜᱮ ᱡᱟᱹᱥᱛᱤ ᱞᱮ ᱡᱚᱢ ᱵᱟᱲᱟ ᱠᱚᱣᱟ
ᱚᱱᱟ ᱠᱷᱟᱱ ᱫᱚ ᱚᱱᱠᱟ ᱵᱚᱛᱚᱨᱟᱱ ᱵᱟᱝ ᱵᱩᱡᱷᱟᱹᱜᱼᱟ
ᱦᱳᱭ ᱫᱤᱥᱤ ᱥᱤᱢ ᱫᱚ ᱢᱤᱫ ᱯᱚᱠᱠᱷᱮ ᱫᱚ ᱠᱷᱩᱵ ᱜᱮ ᱵᱷᱟᱜᱤᱭᱟ᱾ ᱟᱫᱚ ᱟᱹᱞᱤᱧ ᱞᱤᱧ ᱫᱚᱦᱚ ᱞᱮᱫ ᱠᱚᱣᱟ ᱫᱚᱦᱚ ᱫᱚ᱾ ᱵᱟᱨᱭᱟ ᱜᱟᱱ ᱞᱤᱧ ᱫᱚᱦᱚᱞᱮᱫ ᱠᱚᱣᱟ᱾ ᱢᱤᱴᱤᱝ ᱢᱟ ᱛᱩᱭᱩ ᱟᱹᱛᱠᱤᱨ ᱠᱮᱫᱮ ᱛᱟᱞᱤᱧᱟ᱾ ᱟᱨ ᱢᱤᱫᱴᱮᱱ ᱮᱸᱜᱟ ᱢᱮᱱᱟᱭᱟ ᱩᱱᱤ ᱦᱚᱸ ᱚᱵᱚᱨ ᱟᱠᱟᱫᱟᱭ ᱛᱤᱥ ᱦᱚᱸ ᱦᱚᱯᱚᱱ ᱮ ᱠᱚ ᱯᱚᱥᱛᱤᱱᱤᱧ ᱧᱟᱢᱟ ᱚᱱᱟ ᱦᱚ ᱵᱟᱞᱤᱧ ᱞᱟᱹᱭ ᱫᱟᱲᱮᱜ ᱠᱟᱱᱟ᱾
ᱟᱨ ᱥᱤᱢ ᱢᱟ ᱱᱮᱛᱟᱨ ᱚᱱᱟ ᱨᱳᱜᱽ ᱛᱮᱜᱮ ᱠᱚ ᱩᱡᱟᱹᱲᱚᱜ ᱠᱟᱱ ᱫᱚ ᱟᱞᱮ ᱱᱚᱛᱮ ᱢᱟ᱾ ᱟᱯᱮ ᱚᱱᱛᱮ ᱫᱚ ᱨᱳᱜ ᱠᱚᱫᱚ ᱧᱟᱢᱮᱫ ᱠᱚᱣᱟ ᱥᱮ ᱵᱟᱝᱟ?
ᱟᱨ ᱟᱞᱚ ᱵᱤᱱ ᱞᱟᱹᱭᱟ ᱢᱤᱫ ᱡᱚᱠᱷᱮᱡ ᱡᱩᱫᱤ ᱨᱳᱜᱽ ᱞᱟᱜᱟᱜᱼᱟ ᱮᱠᱫᱚᱢ ᱥᱤᱢ ᱩᱡᱟᱹᱲ ᱨᱮᱜᱮ ᱠᱚ ᱩᱡᱟᱹᱲ ᱪᱟᱵᱟ ᱩᱛᱟᱹᱨ ᱜᱚᱫᱚᱜᱼᱟ᱾
ᱚ ᱟᱫᱚ ᱚᱱᱟ ᱵᱷᱮᱠᱥᱤᱱ ᱠᱚᱵᱤᱱ ᱮᱢ ᱵᱟᱲᱟ ᱟᱠᱚ ᱜᱮᱭᱟ ᱥᱮ ᱵᱟᱝᱟ ᱥᱤᱢ ᱫᱚ?
ᱵᱷᱮᱠᱥᱤᱱ ᱢᱟᱲᱟᱝ ᱥᱮᱨᱢᱟ ᱟᱞᱤᱧ ᱮᱢᱟᱜ ᱠᱚ ᱛᱟᱭᱮᱱᱟ ᱟᱹᱧᱤᱱ ᱨᱮᱱᱢᱟ ᱥᱤᱢ ᱢᱟ ᱢᱟᱲᱟᱝ ᱥᱮ ᱥᱮᱨᱢᱟ ᱜᱮ ᱥᱟᱸᱜᱤᱧ ᱧᱚᱜ ᱠᱚ ᱛᱟᱦᱮᱸ ᱠᱟᱱᱟ᱾ ᱱᱤᱭᱟᱹ ᱥᱮᱨᱢᱟ ᱫᱚ ᱦᱟᱸᱜ ᱚᱱᱮᱞᱤᱧ ᱞᱟᱹᱭ ᱠᱮᱫ ᱢᱟᱛᱨᱚ ᱵᱟᱨᱮᱭᱟ ᱮᱸᱜᱟ ᱢᱮᱱᱟᱜ ᱛᱟ ᱠᱤᱱᱟ ᱛᱟᱨ ᱢᱚᱫᱽᱫᱷᱮᱨᱮ ᱢᱤᱫᱴᱮᱱ ᱱᱚᱜᱚᱭ ᱵᱟᱨ ᱫᱤᱱ ᱦᱩᱭ ᱮᱱᱟ ᱛᱩᱭᱩ ᱦᱚᱭ ᱟᱹᱛᱠᱤᱨ ᱟᱠᱟᱫᱮᱭᱟ ᱟᱨ ᱢᱤᱫᱴᱮᱱ ᱮᱸᱜᱟ ᱢᱮᱱᱟᱭᱟᱭ ᱩᱱᱤ ᱦᱚᱸ ᱚᱵᱚᱨᱟ ᱠᱟᱱᱟ ᱩᱱᱤ ᱛᱤᱱᱟᱹᱜ ᱦᱚᱯᱚᱱ ᱫᱟᱲᱮ ᱠᱟᱱᱟ ᱥᱮ ᱪᱮᱫ ᱮ ᱪᱤᱠᱟᱹᱭᱮᱫᱟ ᱚᱱᱟ ᱵᱟᱹᱞᱤᱧ ᱞᱟᱹᱭ ᱫᱟᱲᱮᱭᱟᱜ ᱠᱟᱱᱟ᱾
ᱟᱨ ᱟᱯᱮ ᱫᱚ ᱦᱟᱹᱠᱩ ᱠᱚᱫᱚ ᱯᱮ ᱡᱚᱢ ᱵᱟᱲᱟ ᱠᱚᱣᱟ ᱥᱮ ᱵᱟᱝᱟ ᱦᱟᱹᱠᱩ ᱪᱮᱫ ᱞᱮᱠᱟ ᱯᱮ ᱡᱚᱢ ᱵᱟᱲᱟ ᱠᱚᱜᱮᱭᱟ?
ᱦᱟᱹᱠᱩ ᱢᱟᱡᱷᱮ ᱢᱚᱫᱽᱫᱷᱮ ᱨᱮ ᱡᱚᱢ ᱵᱟᱲᱟ ᱠᱚᱜᱮ ᱡᱚᱢ ᱫᱚ᱾ ᱟᱫᱚ ᱟᱞᱮ ᱚᱲᱟᱜ ᱦᱚᱲ ᱫᱚ ᱚᱱᱠᱟ ᱫᱚ ᱦᱟᱹᱠᱩ ᱡᱚᱢ ᱨᱮ ᱵᱟᱠᱚ ᱯᱟᱹᱨᱩᱠᱷᱤᱭᱟᱹᱣᱟ ᱟᱹᱛᱩᱨ ᱛᱮᱫᱚ
ᱟᱞᱮ ᱱᱚᱛᱮ ᱫᱚ ᱦᱟᱹᱠᱩ ᱜᱮ ᱟᱞᱮ ᱢᱟ ᱡᱟᱹᱥᱛᱤ ᱞᱮ ᱡᱚᱢ ᱠᱚᱣᱟ᱾
ᱟᱫᱚ ᱦᱟᱹᱠᱩ ᱫᱚ ᱠᱤᱨᱤᱧ ᱦᱟᱠᱩ ᱯᱮ ᱡᱚᱢ ᱠᱚᱣᱟ ᱥᱮᱯᱮ ᱥᱟᱵ ᱵᱟᱲᱟ ᱠᱚᱜᱮᱭᱟ?
ᱠᱤᱨᱤᱧ ᱦᱟᱹᱠᱩ ᱜᱮᱞᱮ ᱡᱚᱢ ᱵᱟᱲᱟ ᱠᱚᱣᱟ ᱟᱨ ᱵᱟᱝᱠᱷᱟᱱ ᱦᱮᱜ ᱱᱮᱛᱟᱨ ᱫᱤᱱ ᱫᱚ ᱫᱟᱜ ᱫᱤᱱ ᱫᱚ ᱚᱱᱟ ᱜᱟᱹᱰᱭᱟᱹ ᱠᱚᱨᱮ ᱛᱚᱠᱷᱚᱱ ᱠᱚ ᱩᱰᱩᱠ ᱵᱟᱲᱟ ᱞᱮᱱᱠᱷᱟᱱ ᱟᱞᱮ ᱥᱟᱵ ᱵᱟᱲᱟ ᱠᱚᱣᱟ ᱩᱱᱠᱩ ᱠᱚᱞᱮ ᱡᱚᱢ ᱵᱟᱲᱟ ᱠᱚᱣᱟ᱾ ᱟᱨ ᱫᱟᱜ ᱫᱤᱱ ᱢᱟ ᱚᱱᱟ ᱯᱟᱴᱟ ᱠᱚ ᱚᱰᱟᱣ ᱵᱟᱲᱟ ᱦᱩᱭᱩᱜᱼᱟ᱾
ᱡᱟᱦᱟᱸ ᱡᱟᱦᱟᱱᱟᱜ ᱜᱮ ᱵᱤᱱ ᱡᱟᱦᱟᱱᱟᱜ ᱜᱮᱵᱤᱱ ᱞᱟᱹᱭ ᱠᱮᱫ ᱠᱤᱨᱤᱧ ᱦᱟᱹᱠᱩ ᱡᱚᱠᱷᱚᱱᱟᱜ ᱟᱵᱚ ᱱᱚᱣᱟ ᱵᱟᱹᱫ ᱠᱚᱨᱮ ᱥᱟᱵ ᱦᱟᱠᱩ ᱠᱤᱝᱵᱟ ᱡᱟᱹᱯᱩᱫ ᱫᱤᱱ ᱡᱟᱲᱟᱢ ᱠᱚᱨᱮ ᱥᱟᱵ ᱦᱟᱠᱩ ᱫᱚ ᱠᱷᱩᱵ ᱜᱮᱠᱚ ᱥᱤᱵᱤᱞᱟ᱾
ᱦᱳᱭ ᱫᱮᱥᱤ ᱦᱟᱹᱠᱩ ᱥᱮ ᱱᱩᱠᱩ ᱫᱚ᱾ ᱟᱹᱰᱤ ᱜᱮᱠᱚ ᱥᱤᱵᱤᱞᱟ ᱱᱩᱠᱩ ᱫᱚ᱾
ᱫᱮᱥᱤ ᱦᱟᱹᱠᱩ ᱪᱮᱛᱟᱱ ᱨᱮ ᱚᱠᱚᱭ ᱦᱟᱹᱠᱩ ᱦᱚᱸ ᱵᱟᱹᱱᱩᱜ ᱠᱚᱣᱟ᱾
ᱦᱳᱭ ᱦᱳᱭ ᱟᱹᱵᱤᱱ ᱫᱚ ᱪᱤᱞᱤ ᱦᱟᱹᱠᱩ ᱡᱚᱢ ᱫᱚᱵᱤᱱ ᱠᱩᱥᱤᱭᱟᱠᱚᱣᱟ? ᱦᱮᱸ ᱡᱟᱹᱥᱛᱤ ᱵᱷᱟᱹᱜᱤ ᱵᱤᱱ ᱢᱚᱱᱮᱭᱟ
ᱟᱹᱞᱤᱧ ᱫᱚ ᱠᱷᱩᱵ ᱫᱚᱞᱤᱧ ᱠᱩᱥᱤᱭᱟᱠᱚᱣᱟ ᱩᱱᱠᱩ ᱜᱟᱹᱲᱟᱹᱭ ᱠᱚ ᱞᱮᱧᱡᱨᱟ ᱩᱱᱠᱩ ᱢᱟ ᱪᱮᱫᱞᱮᱠᱟ ᱪᱚ ᱯᱟᱠᱩᱥ ᱯᱟᱠᱩᱥ ᱜᱮᱞᱤᱧ ᱵᱩᱡᱷᱟᱹᱣ ᱠᱚᱣᱟ᱾ ᱫᱮᱥᱤ ᱪᱩᱱᱟ ᱦᱟᱹᱠᱩ ᱠᱚᱜᱮ ᱡᱟᱞᱟᱭ ᱠᱚ ᱰᱟᱹᱲᱠᱟᱹ ᱞᱮᱠᱚ ᱱᱩᱠᱩ ᱫᱚ ᱟᱹᱞᱤᱧ ᱫᱚ ᱠᱷᱩᱵ ᱵᱮᱥᱞᱤᱧ ᱵᱩᱡᱟᱹᱣ ᱠᱚᱣᱟ
ᱚ
ᱟᱹᱵᱤᱱ ᱫᱚ ᱪᱤᱞᱤ ᱵᱤᱱ ᱠᱩᱥᱤᱭᱟ ᱠᱚ ᱜᱮᱭᱟ?
ᱩᱱᱠᱩ ᱢᱟᱹᱜᱽᱨᱤ ᱠᱚᱜᱮᱞᱤᱧ ᱡᱚᱢ ᱵᱟᱲᱟ ᱠᱚᱣᱟ ᱵᱤᱥᱤ ᱠᱩᱥᱤᱭᱟᱠᱚᱣᱟᱞᱤᱧ ᱫᱮᱥᱤ ᱢᱟᱹᱜᱽᱨᱤ ᱠᱚ᱾
ᱡᱮᱥᱤ ᱢᱟᱹᱜᱽᱨᱤ ᱪᱮᱫ ᱵᱤᱱ ᱞᱟᱹᱭᱮᱫᱼᱟ
ᱫᱮᱥᱤ ᱢᱟᱹᱜᱽᱨᱤ ᱜᱮ ᱢᱟ ᱠᱷᱩᱵ ᱵᱟᱠᱚ ᱧᱟᱢᱚᱜ ᱟᱠᱚ ᱥᱮ ᱟᱱᱮ ᱥᱮᱬᱟ ᱥᱮᱬᱟ ᱠᱩᱡ ᱢᱟᱨᱮᱱ ᱢᱟᱹᱨᱤᱱ ᱢᱮᱱᱟᱭ ᱠᱟᱫᱤ ᱡᱟᱦᱟᱸᱭ
ᱦᱚᱭ ᱩᱱᱠᱩ ᱫᱚ ᱧᱟᱢ ᱫᱚ ᱵᱟᱠᱚ ᱧᱟᱢᱚᱜ ᱜᱮᱭᱟ ᱛᱚ ᱵᱩᱨᱮ ᱢᱟ ᱟᱹᱵᱤᱱ ᱵᱤᱱ ᱞᱟᱹᱭ ᱠᱮᱜᱼᱟ ᱡᱮ ᱢᱟᱜᱨᱤ ᱵᱷᱟᱹᱜᱤ ᱵᱤᱱ ᱠᱩᱥᱤᱭᱟᱠᱚ ᱜᱮᱭᱟ ᱟᱫᱚ ᱟᱞᱮ ᱱᱚᱛᱮ ᱫᱚᱜ ᱢᱟᱹᱜᱽᱨᱤ ᱠᱚᱫᱚ ᱮᱠᱫᱚᱢ ᱜᱮ ᱵᱚᱞᱛᱮ ᱜᱮᱞᱮ ᱦᱟᱸᱜ ᱵᱟᱜᱨᱮ ᱠᱚᱫᱚ ᱟᱹᱰᱤ ᱫᱤᱱ ᱦᱩᱭᱱᱟ ᱟᱹᱣᱨᱤ ᱞᱮ ᱡᱚᱢ ᱠᱚᱣᱟ ᱚᱱ ᱛᱮᱫᱚ ᱢᱜᱽᱨᱤ ᱫᱚ ᱠᱤᱨᱤᱧ ᱠᱚᱛᱮ ᱜᱮᱠᱚ ᱧᱟᱢᱚᱜᱼᱟ ᱥᱮ ᱥᱟᱵ ᱵᱟᱲᱟ ᱠᱚᱜᱮ
ᱦᱚᱭ ᱠᱤᱨᱤᱧ ᱠᱚᱛᱮ ᱜᱮ ᱵᱟᱝᱠᱷᱟᱱ ᱜᱟᱹᱰᱤᱭᱟᱹ ᱠᱚᱨᱮ ᱥᱟᱵ ᱵᱟᱲᱟ ᱦᱩᱭᱩᱜᱼᱟ
ᱟᱞᱮ ᱦᱚᱸ ᱢᱤᱫᱴᱮᱱ ᱜᱤᱰᱭᱟᱹ ᱢᱮᱱᱟᱜ ᱛᱟᱞᱮᱭᱟ ᱱᱤᱭᱟᱹ ᱡᱮᱠᱷᱟ ᱞᱮ ᱟᱸᱡᱮᱫ ᱠᱮᱜᱼᱟ ᱢᱤᱫᱴᱮᱱ ᱜᱟᱱᱦ ᱢᱟᱹᱝᱜᱨᱤ ᱫᱚ ᱦᱟᱸᱜ ᱵᱟᱞᱮ ᱧᱟᱢ ᱞᱮᱫ ᱠᱚᱣᱟ
ᱦᱮᱸ ᱟᱨ ᱛᱟᱦᱞᱮ ᱚᱱᱟ ᱟᱲᱟᱜ ᱠᱚᱫᱚ ᱯᱮ ᱡᱚᱢ ᱵᱟᱲᱟᱭ ᱜᱮᱭᱟ ᱥᱮ ᱵᱟᱝᱟ ᱫᱟᱠᱟ ᱠᱚ ᱥᱟᱞᱟᱜ ᱪᱮᱫ ᱞᱮᱠᱟ ᱯᱮ ᱡᱚᱢ ᱵᱟᱲᱟᱭ ᱜᱮᱭᱟ ᱟᱲᱟᱜ ᱠᱚ
ᱟᱲᱟᱜ ᱠᱚᱦᱚᱸ ᱡᱚᱢ ᱜᱮᱭᱟᱞᱮ ᱫᱟᱜ ᱢᱟᱹᱰᱤ ᱥᱟᱞᱟᱜ ᱠᱷᱩᱵ ᱵᱷᱟᱜᱤ ᱵᱩᱡᱷᱟᱹᱜᱼᱟ ᱫᱟᱜ ᱢᱟᱹᱱᱰᱤ ᱥᱟᱞᱟᱜ
ᱟᱲᱟᱜ ᱡᱚᱢ ᱫᱚ ᱵᱷᱟᱹᱜᱤ ᱜᱮᱭᱟ ᱟᱵᱚ ᱢᱟ ᱟᱲᱟᱜ ᱜᱮ ᱵᱟᱵᱚ ᱡᱚᱢᱟᱵᱚᱱ ᱡᱟᱹᱥᱛᱤ ᱟᱲᱟᱜ ᱡᱚᱢ ᱫᱚ ᱦᱚᱲᱢᱚ ᱯᱚᱠᱠᱷᱮ ᱫᱚ ᱟᱹᱰᱤ ᱱᱟᱯᱟᱭᱟ
ᱦᱳᱭ ᱰᱤᱞᱤ ᱰᱮᱞᱤ ᱦᱟᱹᱠᱩ ᱡᱤᱞ ᱡᱚᱢ ᱫᱚ ᱮᱠᱫᱚᱢ ᱜᱮ ᱵᱟᱝ ᱵᱷᱟᱜᱤᱭᱟ ᱟᱨ ᱱᱮᱛᱟᱨ ᱟᱵᱚ ᱦᱚᱲ ᱦᱚᱸ ᱥᱟᱱᱛᱟᱲ ᱦᱚᱲ ᱦᱚᱸ ᱮᱵᱚᱝ ᱮᱢᱚᱱ ᱪᱟᱵᱟ ᱟᱠᱟᱱᱟ ᱵᱚᱱ ᱟᱲᱟᱜ ᱥᱟᱠᱟᱢ ᱡᱚᱢ ᱜᱮᱵᱚᱱ ᱢᱩᱪᱟᱹᱫ ᱩᱛᱟᱹᱨ ᱜᱚᱫ ᱠᱟᱜ ᱞᱮᱠᱟᱜᱮ ᱟᱞᱮ ᱱᱚᱰᱮ ᱟᱞᱮ ᱟᱞᱮ ᱱᱚᱰᱮ ᱟᱞᱮ ᱚᱲᱟᱜ ᱨᱤᱧ ᱞᱟᱹᱭ ᱟᱠᱚᱣᱟ ᱡᱮ ᱟᱲᱟᱜ ᱥᱟᱠᱟᱢ ᱠᱚᱫᱚ ᱩᱛᱩ ᱵᱟᱲᱟᱭ ᱛᱟᱵᱚᱱ ᱯᱮ ᱱᱩᱠᱩ ᱦᱚᱸ ᱩᱛᱩ ᱵᱟᱲᱟᱭᱟᱠᱚ ᱢᱟᱡᱷᱮ ᱢᱚᱫᱽᱨᱮᱧ ᱞᱟᱹᱭᱟ ᱠᱩᱣᱟ ᱟᱲᱟᱜ ᱥᱟᱠᱟᱢ ᱫᱚ ᱢᱚᱴ ᱢᱩᱴᱤ ᱡᱚᱢ ᱧᱩ ᱨᱮ ᱰᱤᱞᱤ ᱠᱤ ᱡᱟᱛᱮ ᱟᱵᱚ ᱵᱚᱱ ᱡᱚᱢᱧᱩᱭ ᱢᱟ ᱦᱳᱭ ᱤᱰᱮᱠᱷᱟᱱ ᱫᱚ ᱠᱷᱩᱵᱜ ᱵᱷᱟᱹᱜᱤᱭᱟ
ᱢᱩᱱᱜᱟᱹ ᱫᱟᱨᱮ ᱠᱚᱯᱮ ᱨᱚᱦᱚᱭ ᱟᱠᱟᱫ ᱥᱮ ᱵᱟᱝ
ᱢᱩᱱᱜᱟᱹ ᱫᱟᱨᱮ ᱦᱚᱸ ᱟᱞᱮ ᱱᱚᱛᱮ ᱢᱮᱱᱟᱜ ᱜᱮᱭᱟ ᱱᱚᱜᱼᱚᱭ ᱛᱚ ᱢᱩᱱᱜᱟᱹ ᱰᱷᱮᱨ ᱚᱲᱟᱜ ᱥᱮᱱ ᱞᱟᱹᱰᱩᱨ ᱞᱮᱱᱟ ᱚᱱᱟᱞᱤᱧ ᱢᱟᱜ ᱟᱠᱟᱫᱼᱟ ᱢᱟᱜ ᱠᱟᱛᱮ ᱦᱟᱜ ᱥᱟᱜᱮᱱ ᱜᱚᱫ ᱟᱠᱟᱱᱟ ᱢᱩᱱᱞᱟᱹ ᱥᱟᱠᱟᱢ
ᱢᱩᱱᱜᱟᱹ ᱟᱲᱟᱜ ᱫᱚ ᱟᱹᱰᱤ ᱵᱷᱟᱹᱜᱤᱭᱟ ᱡᱚᱢ ᱫᱚ
ᱢᱩᱱᱜᱟᱹ ᱟᱲᱟᱜ ᱫᱚ ᱦᱭ ᱵᱷᱟᱜᱤ ᱫᱚ ᱵᱷᱟᱜᱤ ᱜᱮᱭᱟ ᱟᱹᱞᱤᱧ ᱫᱚᱞᱤᱧ ᱠᱩᱥᱤ ᱭᱟᱜ ᱜᱮᱭᱟ ᱢᱩᱱᱜᱟᱹ ᱟᱲᱟᱜ ᱫᱚ,
ᱢᱩᱱᱜᱟᱹ ᱟᱲᱟᱜ ᱵᱟᱥᱠᱮ ᱫᱟᱠᱟ ᱚᱱᱟ ᱫᱚ ᱡᱚᱢ ᱞᱮᱠᱷᱟᱱ ᱟᱹᱰᱤ ᱵᱷᱟᱹᱜᱤᱼᱟ
ᱦᱳᱭ ᱦᱳᱭ ᱢᱩᱱᱜᱟᱹ ᱟᱲᱟᱜ ᱫᱚ ᱡᱮᱫ ᱜᱤᱧ ᱞᱟᱹᱭᱟ ᱠᱚᱣᱟ ᱩᱛᱩ ᱜᱤ ᱵᱟᱠᱚ ᱩᱛᱩᱭ ᱛᱟᱞᱮᱭᱟ